ᱦᱮᱞᱳ ᱜᱚᱢᱠᱮ ᱾
ᱦᱮᱞᱳ ᱨᱚᱲ ᱟᱡᱚᱢᱚᱜ ᱠᱟᱱ ᱛᱟᱞᱤᱧᱟ᱾
ᱦᱮᱸ ᱨᱚᱲ ᱟᱸᱡᱚᱢᱚᱜ ᱠᱟᱱᱟ ᱾ ᱟᱹᱞᱤᱧᱟᱜ ᱨᱚᱲ ᱟᱡᱚᱢᱚᱜ ᱠᱟᱱᱟ?
ᱟᱣᱟᱡ ᱦᱤᱡᱩᱜ ᱠᱟᱱᱟ ᱮᱠᱴᱩ ᱾
ᱟᱣᱟᱡ ᱦᱤᱡᱩᱜ ᱠᱟᱱᱟ?
ᱦᱮᱸ ᱯᱟᱥᱮ ᱨᱮᱱᱟᱜ ᱟᱣᱟᱡ ᱟᱹᱰᱤ ᱡᱳᱨ ᱟᱸᱡᱚᱢ ᱠᱟᱱ ᱜᱮᱭᱟ᱾
ᱱᱤᱛ ᱦᱚ?
ᱦᱮᱸ ᱟᱵᱮᱱᱟᱜ ᱨᱚᱲ ᱫᱚ ᱴᱷᱤᱠ ᱴᱷᱟᱠ ᱜᱮ ᱟᱸᱡᱚᱢᱚᱜ ᱠᱟᱱᱟ ᱾
ᱟᱪᱪᱷᱟ, ᱟᱪᱪᱷᱟ ᱾
ᱟᱪᱪᱷᱟ ᱡᱚᱦᱟᱨ ᱜᱮ ᱾
ᱦᱮᱸ ᱮᱠᱷᱚᱱ ᱫᱚ ᱱᱟᱯᱟᱭ ᱜᱮ ᱢᱮᱱᱟ ᱞᱤᱧᱟᱹ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ᱾ ᱟᱵᱤᱱ ᱜᱮ ᱪᱮᱫ ᱞᱮᱠᱟ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ?
ᱤᱧᱦᱚᱸ ᱱᱟᱯᱟᱭ ᱜᱮ ᱢᱤᱱᱟᱹᱧᱟ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ ᱡᱚᱛᱚ ᱦᱚᱲ᱾
ᱪᱮᱫ ᱠᱚ ᱵᱤᱱ ᱪᱤᱠᱟᱹ ᱵᱟᱰᱟᱭᱟ ᱛᱟᱦᱚᱞᱮ᱾
ᱛᱚ ᱱᱤᱛᱳ ᱫᱚ ᱪᱮᱫ ᱪᱤᱠᱟᱹᱭ ᱦᱳᱭᱳᱜ‌ ᱠᱟᱱᱟ? ᱱᱚᱜᱼᱚᱭ ᱱᱤᱛᱳᱝ ᱫᱟᱠᱟ ᱡᱚᱢ ᱠᱟᱛᱮ ᱡᱤᱨᱟᱹᱣ ᱦᱩᱭᱩ ᱟᱠᱟᱱᱟ᱾
ᱛᱚ ᱫᱟᱠᱟ ᱠᱚᱫᱚ ᱡᱚᱢ ᱦᱩᱭᱱᱟ?
ᱟᱨ ᱫᱟᱠᱟ ᱠᱚᱫᱚ ᱟᱭᱨᱤ ᱡᱚᱢ ᱦᱩᱭᱩᱜᱼᱟ ᱡᱚᱢ ᱦᱩᱭᱩᱜᱼᱟ ᱦᱟᱸᱜ ᱯᱚᱨᱮ ᱧᱚᱝ ᱾
ᱚ ᱟᱪᱪᱷᱟ, ᱟᱪᱪᱷᱟ ᱾
ᱟᱨ ᱛᱟᱦᱚᱞᱮ ᱫᱟᱜ ᱡᱟᱹᱲᱤ ᱠᱚᱫᱚ ᱦᱩᱭᱩᱜ ᱠᱟᱱᱟ ᱥᱮ ᱵᱟᱝ ᱛᱟᱦᱚᱞᱮ ᱚᱱᱛᱮ ᱫᱚ?
ᱫᱟᱜ ᱡᱟᱹᱲᱤ ᱠᱚᱫᱚ ᱦᱩᱭᱩᱜ ᱠᱟᱱ ᱜᱮᱭᱟ ᱟᱨ ᱱᱚᱜᱼᱚᱭ ᱫᱟᱜ ᱟᱫ ᱞᱮᱭᱟᱭ ᱥᱮᱛᱟᱜ ᱵᱮᱲᱟ᱾ ᱥᱮᱛᱟᱜ ᱵᱮᱲᱟ ᱟᱨ ᱱᱤᱛᱳᱜ ᱫᱚᱭ ᱛᱷᱤᱨ ᱠᱟᱫᱟ ᱾
ᱚ ᱟᱪᱪᱷᱟ ᱾
ᱚᱱᱛᱮ ᱫᱚ ᱫᱟᱜ ᱞᱮᱫᱟᱭ ᱥᱮ ᱵᱟᱝ?
ᱦᱮᱸ ᱱᱚᱛᱮ ᱢᱟ ᱫᱤᱱᱟᱹᱢ ᱜᱮ ᱫᱟᱜ ᱢᱟᱭ ᱫᱟᱜ ᱮ ᱜᱮ ᱾ ᱱᱤᱛ ᱦᱚᱸ ᱛᱮᱦᱤᱧ ᱦᱚᱸ ᱥᱮᱛᱟᱜ ᱨᱮᱭ ᱫᱟᱜ ᱠᱮᱫ ᱜᱮᱟᱭ ᱛᱷᱚᱲᱟ᱾ ᱱᱤᱛᱳᱜ ᱫᱚ ᱵᱟᱭ ᱫᱟᱜ ᱠᱟᱫᱟᱭ ᱱᱤᱛᱳᱜ ᱫᱚᱭ ᱛᱷᱤᱨ ᱠᱟᱫᱟᱭ᱾ ᱨᱤᱢᱤᱞ ᱩᱫᱽᱜᱟᱹᱨ ᱦᱚᱸ ᱫᱚᱢᱮ ᱩᱫᱽᱜᱟᱹᱨ ᱠᱟᱱᱟ᱾ ᱪᱟᱥ ᱠᱚᱯᱮ ᱮᱛᱚᱦᱚᱵ ᱠᱮᱫᱟ ᱛᱟᱦᱚᱞᱮ?
ᱪᱟᱥ ᱠᱚᱫᱚ ᱮᱦᱚᱵ ᱠᱟᱱᱟ᱾ ᱛᱚ ᱟᱯᱮ ᱥᱮᱫ ᱮᱦᱚᱵ ᱠᱟᱱᱟ ᱠᱤ ᱪᱟᱥ?
ᱵᱟᱝ ᱵᱟᱝ ᱟᱞᱮ ᱥᱮᱫ ᱫᱚ ᱪᱟᱥ ᱠᱚᱦᱚ ᱵᱟᱝ ᱮᱛᱚᱦᱚᱵ ᱟᱠᱟᱱᱟ ᱫᱟᱜ ᱜᱮ ᱵᱟᱭ ᱫᱟᱜ ᱮᱫᱟ ᱚᱱᱠᱟ ᱡᱮ ᱪᱟᱥ ᱮᱛᱚᱦᱚᱵ ᱦᱩᱭᱩᱜᱼᱟ ᱾ ᱛᱚᱞᱟ ᱠᱚᱦᱚ ᱟᱹᱣᱨᱤ ᱦᱟᱨᱟᱜᱼᱟ ᱩᱱᱟᱹᱜ ᱢᱚᱸᱡᱽ ᱛᱮ ᱵᱟᱝ ᱦᱟᱨᱟᱜ ᱠᱟᱱᱟ ᱫᱟᱜ ᱠᱚ ᱵᱟᱭ ᱧᱟᱢᱮᱫ ᱛᱮ ᱢᱚᱸᱡᱽ ᱛᱮ᱾ ᱟᱨ ᱨᱚᱦᱚᱭ ᱢᱟ ᱵᱟᱝ ᱜᱮ ᱾
ᱚ ᱟᱪᱪᱷᱟ ᱛᱟᱦᱚᱞᱮ ᱱᱤᱛ ᱦᱚᱸ ᱚᱱᱠᱟ ᱫᱚ ᱵᱟᱭ ᱫᱟᱜ ᱞᱮᱫᱟ ᱟᱯᱮ ᱥᱮᱫ ᱫᱚ?
ᱚᱝᱠᱟ ᱨᱚᱦᱚᱭ ᱞᱮᱠᱟ ᱫᱚ ᱵᱟᱭ ᱫᱟᱜ ᱟᱠᱟᱫᱟ ᱱᱤᱛᱦᱚ᱾
ᱛᱚ ᱞᱟᱹᱭ ᱞᱮᱠᱷᱟᱱ ᱟᱞᱮ ᱥᱮᱫ ᱫᱚᱻ, ᱫᱤᱱ ᱜᱤᱻ ᱫᱟᱜ ᱮᱜ ᱠᱟᱱ ᱛᱮ ᱱᱚᱜᱼᱚᱭ ᱱᱤᱭᱟᱹ ᱢᱟᱥ ᱠᱷᱚᱱᱜᱮ ᱮᱦᱚᱵ ᱠᱟᱫᱟ ᱫᱟᱜ ᱫᱚ ᱟᱨ ᱱᱚᱜᱼᱚᱭ ᱱᱤᱛᱦᱚᱸ ᱱᱤᱱᱟᱹᱜ ᱫᱤᱱ ᱦᱩᱭᱮᱱ ᱨᱮ ᱫᱟᱜ ᱫᱚ ᱥᱚᱵᱫᱤᱱ ᱜᱮ ᱢᱟᱱᱮ ᱛᱤᱱᱟᱹᱜ ᱮ ᱱᱤᱭᱟᱹ ᱢᱟᱥ ᱨᱮᱱᱟᱜ ᱯᱩᱭᱞᱩ ᱠᱷᱚᱱ ᱱᱚᱜᱼᱚᱭ ᱱᱤᱱᱟᱹᱜ ᱫᱷᱟᱹᱨᱤᱠ ᱛᱟᱹᱨᱤᱠ ᱫᱚ ᱫᱟᱜ ᱜᱤ ᱮᱦᱚᱵ ᱠᱟᱫᱟᱭ᱾ ᱟᱨ ᱱᱤᱭᱟᱹ ᱫᱟᱜ ᱛᱮᱜᱮ ᱟᱞᱮ ᱫᱚ ᱠᱟᱹᱴᱤᱡ ᱞᱮ ᱟᱥᱟᱱ ᱧᱚᱜ ᱟᱠᱟᱱᱟ ᱪᱟᱥᱼᱵᱟᱥ ᱨᱮ᱾
ᱟᱪᱪᱷᱟ ᱟᱪᱪᱷᱟ᱾ ᱟᱹᱰᱤ ᱱᱟᱯᱟᱭ ᱜᱮ ᱛᱟᱦᱞᱮ ᱟᱯᱮ ᱥᱮᱫ ᱫᱚ ᱪᱟᱥ ᱠᱚ ᱮᱛᱚᱦᱚᱵ ᱟᱠᱟᱱᱛᱮ᱾ ᱟᱞᱮ ᱥᱮᱱ ᱢᱟ ᱪᱟᱥ ᱠᱚᱦᱚᱸ ᱦᱩᱭᱩᱜᱼᱟ ᱥᱮ ᱵᱟᱝ ᱚᱱᱟ ᱦᱚᱸ ᱵᱟᱝ
ᱛᱚ ᱟᱯᱮ ᱛᱷᱮᱡ ᱟᱯᱮ ᱥᱮᱡ ᱫᱚ ᱚᱱᱛᱮ ᱫᱚ ᱢᱟᱱᱮ ᱪᱚᱯᱚᱜ ᱧᱚᱜ ᱜᱮᱭᱟ ᱥᱮ ᱰᱷᱩᱯᱠᱚ ᱧᱚᱜ ᱜᱮᱭᱟ? ᱵᱟᱹᱫᱽ ᱠᱩ
ᱛᱚ ᱚᱝᱠᱟ ᱵᱟᱝ ᱚᱱᱮ ᱵᱟᱹᱭᱦᱟᱹᱲ ᱠᱚᱜᱮ ᱵᱟᱹᱭᱦᱟᱹᱲ ᱦᱚᱸ ᱩᱱᱟᱹᱜ ᱪᱟᱸᱲ ᱫᱚ ᱫᱟᱜ ᱵᱟᱝ ᱞᱟᱜᱟᱜ ᱜᱮᱭᱟ᱾ ᱱᱟᱥᱮᱱᱟᱜ ᱵᱟᱭ ᱫᱟᱜ ᱧᱚᱜ ᱞᱮᱠᱷᱟᱡ ᱫᱚ ᱵᱟᱝ ᱞᱟᱜᱟᱜᱼᱟ ᱵᱟᱹᱭ ᱵᱟᱹᱭᱦᱟᱹᱲ ᱠᱚᱨᱮ ᱦᱚᱸ ᱜᱮ ᱵᱟᱝ᱾ ᱟᱯᱮ ᱥᱮᱡ ᱫᱚ ᱫᱟ ᱵᱟᱨ ᱫᱷᱟᱣ ᱠᱚ ᱪᱟᱥ ᱜᱮᱭᱟ?
ᱟᱞᱮᱥᱮᱫ ᱫᱚ ᱦᱮᱸ ᱞᱟᱹᱭ ᱞᱮᱠᱷᱟᱱ ᱵᱟᱨ ᱫᱷᱟᱣ ᱠᱚ ᱪᱟᱥ ᱜᱮᱭᱟ᱾
ᱚᱸ ᱟᱪᱪᱷᱟ᱾
ᱛᱟᱦᱞᱮ ᱤᱱᱟᱹ ᱪᱷᱟᱲᱟ ᱦᱩᱲᱩ ᱪᱟᱞᱟᱜ ᱟᱨᱠᱤ ᱡᱟᱦᱟᱱᱟᱜ ᱪᱟᱥ ᱦᱩᱭᱩᱜᱼᱟ?
ᱦᱩᱲᱩ ᱪᱷᱟᱲᱟ ᱫᱚ ᱟᱫᱚ ᱚᱱᱠᱟ ᱫᱚ ᱪᱟᱥ ᱫᱚ ᱵᱟᱝ ᱦᱩᱭᱩᱜ ᱜᱮᱭᱟ ᱟᱫᱚ ᱚᱱᱟ ᱴᱩᱠ ᱴᱟᱠ ᱥᱚᱵᱽᱡᱤ ᱠᱚᱞᱮ ᱪᱟᱥ ᱵᱟᱲᱟᱭᱟ ᱚᱲᱟᱜ ᱨᱮ ᱡᱚᱢ ᱞᱟᱹᱜᱤᱜ᱾ ᱟ ᱚᱝᱠᱟ ᱪᱟᱥ ᱞᱮᱠᱟ ᱫᱚ ᱚᱱᱠᱟ ᱡᱮ ᱟᱠᱷᱨᱤᱧ ᱢᱟᱨᱟᱝ ᱪᱟᱥ ᱫᱚ ᱚᱱᱠᱟ ᱦᱩᱲᱩ ᱡᱮᱢᱚᱱ ᱢᱟᱨᱟᱝ ᱪᱟᱥ ᱚᱱᱠᱟ ᱫᱚ ᱪᱟᱥ ᱫᱚ ᱵᱟᱝ ᱦᱩᱭᱩᱜᱼᱟ᱾
ᱠᱷᱟᱱ ᱟᱞᱮᱥᱮᱜ ᱫᱚ ᱦᱩᱲᱩ ᱪᱷᱟᱲᱟ ᱟᱨᱦᱚᱸ ᱢᱮᱱᱟᱜ ᱜᱮᱭᱟ᱾ ᱛᱚ ᱱᱤᱭᱟᱹ ᱦᱩᱲᱩ ᱪᱟᱥ ᱦᱩᱭᱩᱜᱼᱟ, ᱛᱟᱯᱚᱨ ᱤᱱᱟᱹ ᱵᱟᱫ ᱯᱚᱨᱮ ᱦᱟᱸᱜ ᱞᱮᱜ ᱞᱮᱠᱷᱟᱱ ᱤᱭᱟᱹ ᱢᱮᱱᱟᱜᱼᱟ ᱯᱟᱴᱷ᱾ ᱟ ᱡᱚᱱᱰᱟ ᱢᱟ ᱢᱮᱱᱟᱜ ᱜᱮᱭᱟ ᱚᱱᱟ ᱫᱚ ᱛᱟᱭᱚᱢ ᱛᱮ᱾
ᱟᱪᱪᱷᱟ ᱟᱪᱪᱷᱟ᱾
ᱟ ᱛᱟᱦᱞᱮ ᱚᱱᱠᱟ ᱫᱚ ᱪᱮᱫ ᱚᱱᱠᱟ ᱦᱩᱲᱩ ᱵᱩᱡᱟᱹ ᱦᱮᱸᱻ ᱱᱮ ᱱᱤᱡᱮᱨ ᱚᱲᱟᱜ ᱞᱟᱹᱜᱤᱫ ᱦᱚᱞᱮ ᱪᱟᱥ ᱜᱮᱭᱟ ᱟᱨ ᱵᱟᱡᱟᱨ ᱨᱮ ᱟᱠᱷᱨᱤᱧ ᱞᱟᱹᱜᱤᱫ ᱦᱚᱸ᱾
ᱟᱪᱪᱷᱟ ᱟᱪᱪᱷᱟ᱾
ᱚᱲᱟᱜ ᱨᱮ ᱡᱮᱢᱚᱱ ᱦᱩᱭᱩᱜ ᱛᱟᱞᱮᱢᱟ ᱠᱟᱹᱣᱰᱤ ᱠᱚ᱾
ᱟᱪᱪᱷᱟ ᱚᱱᱟ ᱦᱮ ᱠᱟᱱ ᱜᱮᱭᱟ᱾
ᱟᱨ ᱟᱯᱮᱫᱚ ᱚᱱᱛᱮ ᱫᱚ ᱢᱟᱱᱮ ᱦᱩᱲᱩ ᱫᱚ ᱚᱲᱟᱜ ᱞᱟᱹᱜᱤᱫ ᱜᱮ ᱥᱮ ᱟᱨᱦᱚᱸ ᱵᱟᱨᱦᱮ ᱢᱟᱱᱮ ᱡᱮᱢᱚᱱ ᱠᱟᱹᱣᱰᱤ ᱟᱱᱟᱡᱽ ᱦᱩᱭᱩᱜ ᱢᱟ᱾
ᱵᱤᱥᱤ ᱫᱚ ᱵᱟᱝ ᱚᱱᱠᱟ ᱵᱟᱞᱮ ᱚᱲᱟᱜ ᱨᱮ ᱡᱚᱢ ᱞᱟᱹᱜᱤᱜ ᱜᱮ᱾ ᱟ ᱫᱤᱵᱽᱵᱤ ᱟᱫᱚᱢ ᱠᱟ ᱡᱚᱠᱷᱟᱡ ᱫᱚ ᱵᱮᱥᱤ ᱦᱩᱭᱩᱜ ᱜᱮᱭᱟ ᱛᱚ ᱵᱷᱟᱜᱤ ᱧᱚᱜ ᱯᱷᱚᱞᱚᱱ ᱡᱩᱫᱤ ᱦᱩᱭᱩᱜ ᱠᱷᱟᱡ ᱢᱟ ᱟᱠ ᱤᱭᱟᱹ ᱚᱲᱟᱜ ᱨᱮ ᱡᱚᱢ ᱠᱩᱞᱟᱹᱣ ᱠᱟᱛᱮᱜ ᱦᱚᱸ ᱟᱹᱠᱷᱨᱤᱧ ᱜᱟᱱᱚᱜ ᱠᱷᱟᱡ ᱢᱟᱞᱮ ᱟᱠᱷᱨᱤᱧ ᱜᱮ᱾ ᱠᱟᱣᱰᱤ ᱠᱚ ᱡᱚᱠᱷᱚᱱ ᱟᱱᱟᱴ ᱯᱟᱲᱟᱜᱼᱟ ᱡᱟᱦᱟᱱᱟᱜ ᱠᱚᱨᱮ᱾
ᱟᱪᱪᱷᱟ ᱟᱪᱪᱷᱟ᱾ ᱟᱨ ᱞᱟᱹᱭ ᱠᱮᱜ ᱵᱮᱱ ᱱᱚᱜᱼᱚᱭ ᱥᱚᱵᱽᱡᱤ ᱠᱩ ᱪᱟᱥ ᱟᱞᱮᱥᱮᱫ ᱫᱚ ᱦᱩᱭᱩᱜ ᱜᱮᱭᱟ ᱥᱚᱵᱽᱡᱤ ᱠᱚ ᱪᱟᱥ ᱫᱚ ᱠᱷᱟ ᱠᱷᱟᱞᱤ ᱚᱲᱟᱜ ᱞᱟᱹᱜᱤᱜ ᱜᱤ᱾ ᱟᱨ ᱮᱴᱟᱜ ᱦᱚᱲᱮᱧ ᱧᱮᱞ ᱟᱠᱟᱫ ᱠᱚᱣᱟ᱾ ᱟᱜ ᱡᱮ ᱱᱤᱡᱮᱨ ᱞᱟᱹᱜᱤᱜ ᱦᱚᱸᱢ ᱪᱤᱠᱟ ᱡᱮᱢᱚᱱ ᱚᱲᱟᱜ ᱚᱲᱟᱜ ᱢᱟ ᱠᱤᱪᱷᱩ ᱠᱟᱹᱣᱰᱤ ᱠᱩ, ᱯᱩᱭᱥᱟᱹ ᱠᱩ ᱚᱱᱟ ᱠᱮᱛᱮ ᱵᱟᱡᱟᱨ ᱨᱮᱠᱚ ᱟᱠᱷᱨᱤᱧ ᱜᱮᱭᱟ ᱫᱚᱨᱠᱟᱨ ᱠᱟᱱ ᱜᱮᱭᱟ᱾
ᱦᱮᱸ ᱦᱮᱸ ᱫᱚᱨᱠᱟᱨ ᱠᱟᱱ ᱜᱮᱭᱟ ᱟᱵᱚ ᱦᱚᱲᱢᱟ, ᱚᱱᱠᱟ ᱜᱮ ᱨᱮᱸᱜᱮᱡ ᱚᱨᱮᱡ ᱦᱚᱲ ᱢᱟ ᱢᱮᱱᱟᱜ ᱵᱚᱱ ᱜᱮᱭᱟ᱾ ᱞᱟᱡ ᱡᱟᱞᱟ ᱛᱮᱢᱟ ᱡᱚᱛᱚ ᱜᱮ ᱠᱚᱨᱟᱣ ᱦᱩᱭᱩᱜᱼᱟ᱾
ᱦᱮᱸ ᱦᱮᱸ,
ᱟᱞᱮ ᱦᱚᱸ ᱚᱲᱟᱜ ᱨᱮ ᱡᱚᱢ ᱞᱟᱹᱜᱤᱫᱞᱮ ᱪᱟᱥᱟ ᱳᱭ ᱵᱷᱮᱱᱰᱤ ᱠᱳ᱾ ᱵᱚᱨᱵᱚᱴᱤ ᱠᱩ ᱱᱮᱛᱟᱨ ᱫᱤᱱ ᱢᱟᱞᱮ ᱪᱟᱥᱟ ᱚᱱᱟ ᱠᱩ ᱯᱟᱴ ᱟᱲᱟᱜ ᱠᱩ ᱡᱟᱦᱟᱸ ᱫᱚ ᱮᱨ ᱦᱳᱭᱳᱜᱼᱟ᱾ ᱟᱨ ᱨᱮᱭᱟᱲ ᱫᱤᱱ ᱜᱮ ᱥᱳᱵᱡᱤ ᱫᱚ ᱵᱟᱹᱲᱛᱤ ᱠᱟᱭᱛᱮ ᱪᱟᱥᱦᱩᱭᱩᱜ ᱜᱮᱭᱟ ᱚᱱᱟ ᱛᱚᱠᱷᱚᱱ ᱫᱚ ᱦᱩᱭᱩᱜ ᱜᱮᱭᱟ ᱛᱚ ᱠᱚᱯᱷᱤ ᱠᱩ, ᱯᱷᱩᱞ ᱠᱚᱯᱷᱤ ᱵᱟᱫᱷᱟ ᱠᱚᱯᱷᱤ ᱠᱚ ᱵᱤᱞᱞᱟᱛᱤ ᱠᱩ ᱢᱟᱹᱨᱤᱪ ᱠᱩ ᱵᱮᱸᱜᱟᱲ ᱠᱩ ᱜᱟᱡᱚᱨ ᱠᱩ᱾ ᱟᱜᱟ ᱦᱩᱬᱩ ᱠᱚ ᱦᱩᱭ ᱞᱮᱱᱠᱷᱟᱱ ᱦᱩᱬᱩ ᱠᱚ ᱨᱟᱠᱟᱵ ᱠᱟᱛᱮᱜ ᱛᱩᱲᱤ ᱠᱚᱞᱮ ᱪᱟᱥ ᱜᱮᱭᱟ᱾
ᱛᱟᱦᱞᱮ ᱟᱯᱮᱥᱮᱫ ᱫᱚ ᱚᱱᱟ ᱠᱚᱜᱮ ᱪᱟᱥ ᱦᱩᱭᱩᱜ-ᱟ ᱵᱟᱝ ᱡᱟᱹᱥᱛᱤ,
ᱦᱮᱸ ᱡᱟᱹᱥᱛᱤ ᱚᱱᱟᱠᱚᱜᱮ᱾ ᱚᱱᱟ ᱫᱷᱚᱱᱮᱹ ᱯᱟᱛᱟ ᱠᱚ ᱡᱮᱢᱚᱱ ᱜᱟᱡᱚᱨ ᱠᱩ ᱵᱤᱰ ᱠᱩ᱾ ᱟᱵᱟᱨ ᱛᱩᱲᱤ ᱠᱚᱦᱚᱸᱞᱮ ᱪᱟᱥ ᱜᱮᱭᱟ᱾
ᱛᱟᱦᱞᱮ ᱚᱱᱟᱫᱚ, ᱛᱟᱦᱞᱮ ᱱᱤᱝᱠᱟ ᱢᱟᱱᱮ ᱵᱟᱹᱭᱦᱟᱹᱲ ᱨᱮᱫᱚ ᱚᱱᱠᱟ ᱢᱟᱨᱥᱟᱞ ᱠᱚ ᱢᱮᱱᱟᱜᱼᱟ ᱥᱮ ᱱᱤᱝᱠᱟ ᱥᱮᱨᱢᱟ ᱡᱟᱹᱲᱮ ᱫᱟᱜ ᱛᱮᱜᱮ ᱦᱩᱭᱩᱜ ᱜᱮᱭᱟ?
ᱵᱟᱝ ᱵᱟᱝ ᱱᱚᱣᱟ ᱥᱮᱨᱢᱟ ᱡᱟᱹᱲᱤ ᱫᱟᱜ ᱛᱤᱜᱮ᱾ ᱪᱟᱸᱫᱳᱣᱟᱜ ᱫᱟᱭᱟᱛᱮ ᱡᱩᱫᱤ ᱫᱟᱜ ᱠᱮᱫᱟᱭ ᱛᱟᱦᱞᱮ ᱦᱩᱭᱱᱟ ᱵᱟᱠᱷᱟᱡ ᱫᱚ ᱵᱟᱦ ᱟᱞᱮ ᱫᱚ ᱟᱹᱰᱤ ᱠᱚᱥᱴᱚ ᱜᱮᱛᱟ ᱞᱮᱭᱟ ᱫᱟᱜ ᱫᱚ᱾
ᱟᱪᱪᱷᱟ ᱟᱪᱪᱷᱟ,
ᱫᱟᱜ ᱫᱚ ᱟᱹᱰᱤ ᱜᱮᱞᱮ ᱚᱵᱷᱟᱵ ᱜᱮᱭᱟ ᱫᱷᱚᱨᱚᱱ ᱫᱤᱱ ᱟᱵᱟᱨ ᱫᱟᱜ ᱠᱚ ᱵᱟᱝ ᱛᱟᱦᱮᱱᱟ᱾ ᱜᱟᱹᱰᱭᱟᱹ ᱠᱚᱨᱮ ᱦᱚᱸ ᱯᱟᱭᱨᱟ ᱠᱩ ᱛᱟᱵ ᱫᱚ ᱰᱟᱝᱨᱤ ᱠᱩ ᱫᱟᱜ ᱧᱩ ᱠᱩ ᱟᱹᱰᱤ ᱠᱩ ᱠᱚᱥᱴᱚ ᱜᱮᱭᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱛᱚ ᱞᱟᱹᱭ ᱞᱮᱠᱷᱟᱱ ᱟᱞᱮᱥᱮᱫ ᱫᱚ ᱜᱟᱹᱰᱭᱟᱹ ᱠᱚᱫᱚ ᱢᱮᱱᱟᱜ ᱜᱮᱭᱟ ᱛᱚ ᱱᱚᱝᱠᱟ ᱜᱚᱨᱚᱢ ᱫᱤᱱ ᱨᱮᱫᱚ, ᱜᱚᱨᱚᱢ ᱢᱟ ᱜᱚᱨᱚᱢ ᱫᱤᱱ ᱨᱮᱫᱚ ᱟᱱᱟᱴ ᱫᱚ ᱯᱟᱲᱟᱜ ᱜᱮᱭᱟ᱾ ᱟᱨ ᱫᱟᱜ ᱠᱚᱦᱚᱸ ᱟᱡᱮᱫᱚᱜ ᱠᱟᱱ ᱜᱮᱭᱟ ᱟᱞᱮᱥᱮᱜ ᱦᱚᱸ᱾ ᱟᱨ ᱞᱟᱹᱭ ᱠᱮᱜ ᱵᱮᱱ ᱡᱮ ᱪᱟᱥ ᱠᱚ ᱱᱚᱜᱼᱚ ᱱᱤᱭᱟᱹ ᱠᱩ ᱛᱩᱲᱤ ᱛᱷᱮᱠᱮ ᱱᱤᱭᱟᱹ ᱠᱚ ᱦᱩᱭᱩᱜ ᱜᱮᱭᱟ᱾ ᱟᱨᱦᱚᱸ ᱱᱚᱜᱼᱚᱭ ᱥᱚᱵᱽᱡᱤ ᱠᱩ ᱵᱮᱥᱤᱨ ᱵᱷᱟᱜᱽ ᱫᱚ ᱟᱞᱮ ᱥᱮᱜ ᱫᱚ ᱚᱱᱟ ᱵᱮᱸᱜᱟᱲ ᱠᱚ ᱞᱟᱹᱭᱟ᱾ ᱚᱱᱟ ᱪᱟᱥᱵᱟᱥ ᱵᱷᱤᱱᱰᱤ᱾ ᱟᱨ ᱜᱟᱡᱚᱨ ᱠᱚᱫᱚ ᱚᱱᱠᱟ ᱫᱚ ᱵᱟᱝ᱾
ᱟᱪᱪᱷᱟ, ᱚᱲᱟᱜ ᱨᱮ ᱡᱚᱢ ᱞᱮᱠᱟ ᱦᱩᱭᱩᱜᱠᱷᱟ ᱦᱩᱭᱩᱜᱼᱟ ᱚᱱᱠᱟ ᱜᱮᱞᱮ ᱨᱚᱦᱚᱭ ᱜᱮᱭᱟ ᱵᱟᱡᱟᱨ ᱨᱮ ᱟᱠᱷᱨᱤᱧ ᱞᱟᱹᱜᱤᱫ ᱫᱚ ᱵᱟᱝ-ᱟ᱾ ᱫᱟᱜ ᱠᱚᱜᱮᱛᱚ ᱚᱱᱠᱟ ᱵᱟᱹᱱᱩᱜ ᱛᱟᱞᱮᱭᱟ ᱥᱩᱵᱤᱫᱟ ᱠᱚ ᱡᱮ ᱵᱟᱡᱟᱨ ᱨᱮ ᱟᱠᱷᱨᱤᱧ ᱞᱟᱹᱜᱤᱜ ᱢᱟ ᱨᱚᱦᱚᱭ ᱞᱮᱠᱷᱟᱡ ᱢᱟ ᱱᱟᱯᱟᱭ ᱠᱚᱜ ᱜᱮᱭᱟ ᱚᱲᱟᱜ ᱨᱮ ᱡᱟᱦᱟᱸ ᱛᱤᱱᱟᱹᱜ ᱠᱟᱹᱣᱰᱤ ᱠᱚ ᱦᱮᱡ ᱠᱚᱜᱼᱟ᱾ ᱢᱮᱱᱠᱷᱟᱱ ᱫᱟᱜ ᱠᱚ ᱵᱟᱝ ᱛᱟᱦᱮᱱ ᱠᱷᱟᱱ ᱫᱚ ᱪᱤᱠᱟᱢ ᱪᱟᱥ-ᱟ᱾
ᱚᱱᱟᱢᱟ ᱫᱚᱨᱠᱟᱨ ᱠᱟᱱ ᱜᱮ᱾
ᱤᱱᱟᱹ ᱪᱷᱟᱲᱟ ᱟᱨ ᱪᱮᱫ ᱠᱚᱢ ᱪᱤᱠᱟᱹ ᱵᱟᱲᱟᱭ ᱫᱟ?
ᱮᱠᱷᱚᱱ ᱢᱟ ᱚᱲᱟᱜ ᱨᱤᱜᱮ ᱢᱤᱱᱟᱹᱧᱟ ᱯᱟᱲᱦᱟᱣ ᱠᱚ ᱥᱟᱹᱛ ᱠᱟᱱ ᱛᱤᱧ ᱛᱮ᱾ ᱚᱲᱟᱜ ᱠᱚᱨᱤᱜ ᱜᱮ ᱫᱟᱠᱟ ᱠᱚᱧ ᱤᱥᱤᱱ ᱵᱟᱲᱟ ᱠᱮᱜ ᱜᱮ ᱵᱟᱥ ᱚᱱᱟ ᱜᱮᱛᱤᱧ ᱠᱟᱹᱢᱤ ᱚᱲᱟᱜ ᱨᱮᱱᱟᱜ ᱠᱟᱹᱢᱤ ᱫᱚ᱾ ᱚᱲᱟᱜ ᱠᱚ ᱡᱚᱜ ᱯᱷᱟᱨᱪᱟ ᱯᱷᱟᱹᱨᱪᱤ ᱫᱟᱠᱟ ᱠᱚ ᱤᱥᱤᱱ ᱚᱱᱟ ᱜᱮᱤᱫᱤᱧ ᱠᱟᱹᱢᱤ᱾
ᱟᱪᱪᱷᱟ, ᱟᱪᱪᱷᱟ᱾ ᱛᱚ ᱱᱤᱛᱚᱝ ᱞᱟᱹᱭ ᱞᱮᱠᱷᱟᱱ ᱟᱹᱞᱤᱧᱟᱜ ᱦᱚᱸ ᱪᱟᱞᱟᱜ ᱠᱟᱱ ᱜᱮᱭᱟ ᱚᱞᱚᱜ ᱯᱟᱲᱦᱟᱜ ᱫᱚ᱾ ᱟᱨ ᱚᱱᱟ ᱥᱟᱶ ᱛᱮ ᱯᱟᱲᱦᱟᱣ ᱥᱟᱶᱛᱮ ᱢᱟ ᱟᱹᱞᱤᱧ ᱞᱤᱧ ᱞᱟᱹᱭ ᱪᱮᱫᱟ ᱡᱮ ᱱᱤᱛᱚᱝ ᱫᱚ ᱚᱞᱚᱜ ᱯᱟᱲᱦᱟᱜ ᱪᱟᱞᱟᱜ ᱠᱟᱱ ᱛᱟᱹᱞᱤᱧᱟ ᱚᱱᱟ ᱥᱟᱶᱛᱮ ᱢᱮᱱᱟᱜᱼᱟ ᱟᱹᱭᱳ ᱵᱟᱵᱟᱱ ᱞᱤᱧ ᱜᱚᱲᱚ ᱟᱠᱚ ᱠᱟᱱᱟ ᱱᱚᱜᱼᱚᱭ ᱢᱮ ᱮᱦᱚᱵ ᱟᱠᱟᱱ ᱛᱟᱞᱮᱭᱟ ᱟᱞᱮ ᱥᱮᱫ ᱦᱩᱲᱩ ᱪᱟᱥ ᱛᱚ ᱚᱱᱟ ᱨᱮᱦᱚᱸ ᱱᱚᱜᱼᱚᱭ ᱠᱟᱹᱢ ᱞᱤᱧ ᱪᱟᱞᱟᱜ ᱞᱟᱹᱜᱤᱫ ᱛᱚ ᱱᱟᱥᱮᱱᱟᱜ ᱡᱚᱢ ᱵᱟᱲᱟ ᱠᱟᱛᱮ ᱛᱷᱟᱲᱟ ᱞᱤᱧ ᱡᱤᱨᱟᱹᱣ ᱟᱠᱟᱱᱟ᱾
ᱟᱪᱪᱷᱟ, ᱟᱪᱪᱷᱟ᱾ ᱠᱟᱹᱢᱤ ᱢᱟ ᱫᱚᱨᱠᱟᱨ ᱠᱟᱱ ᱜᱮᱭᱟ ᱚᱲᱟᱜ ᱞᱟᱹᱜᱤᱫ ᱢᱟ, ᱱᱤᱡᱮᱨᱟᱜ ᱜᱮᱛᱚ ᱠᱟᱹᱢᱤ ᱦᱩᱭᱩᱜᱼᱟ᱾ ᱱᱤᱡᱮᱨᱟᱜ ᱢᱟ ᱱᱤᱡᱮᱜ ᱜᱮ ᱠᱟᱹᱢᱤ ᱦᱩᱭᱩᱜ᱾
ᱵᱟᱝ ᱠᱟᱹᱢᱤ ᱞᱮᱠᱷᱟᱱ ᱦᱚᱸ ᱵᱟᱝ ᱜᱟᱱᱚᱜ ᱠᱟᱱᱟ᱾ ᱡᱚᱛᱚ ᱦᱚᱲ ᱠᱚ ᱮᱦᱚᱵ ᱠᱮᱫᱟ ᱟᱫᱚ ᱱᱤᱡᱮᱛᱮ ᱪᱷᱩᱴᱟᱹᱣ ᱦᱩᱭᱩᱜᱼᱟ᱾
ᱦᱮᱸ᱾
ᱡᱚᱛᱚ ᱚᱲᱟᱜ ᱨᱮ ᱦᱩᱭᱩᱜᱼᱟ ᱡᱚᱢᱟᱜ᱾
ᱡᱚᱢᱟᱜ᱾ ᱟᱨ ᱡᱚᱛᱚ ᱠᱚ ᱨᱚᱦᱚᱭ ᱠᱚ ᱮᱛᱚᱦᱚᱵ ᱞᱮᱱᱠᱷᱟᱱ ᱢᱟ ᱢᱚᱱᱤᱱ ᱠᱟᱢᱤᱱ ᱦᱚᱸ ᱵᱟᱠᱚ ᱧᱟᱢᱚᱜᱼᱟ ᱥᱮ ᱛᱚᱠᱷᱚᱱ ᱢᱟ ᱱᱤᱡᱮ ᱜᱮ ᱠᱟᱹᱢᱤ ᱦᱩᱭᱩᱜᱼᱟ᱾ ᱱᱤᱡᱮ ᱜᱮ ᱪᱷᱩᱴᱟᱹᱣ ᱠᱚᱜ ᱦᱩᱭᱩᱜᱼᱟ᱾
ᱟᱪᱪᱷᱟ, ᱟᱪᱷᱟ᱾ ᱛᱚ ᱟᱯᱮ ᱥᱮᱫ ᱫᱚ ᱢᱩᱱᱤᱥ ᱡᱟᱹᱥᱛᱤ ᱠᱚ ᱠᱟᱹᱢᱤ ᱪᱚᱭᱮᱫ ᱠᱚᱣᱟ ᱵᱟ?
ᱚᱱᱠᱟ ᱜᱮ ᱡᱟ ᱡᱟᱦᱟᱸᱭ ᱠᱚ ᱡᱩᱫᱤ ᱜᱮᱭᱟ ᱛᱟᱦᱮ ᱩᱱᱠᱩ ᱫᱚ ᱟᱠᱚ ᱢᱚᱛᱚᱡ ᱛᱮᱜᱮ ᱦᱩᱭᱩᱜᱼᱟ᱾ ᱟᱨ ᱡᱟᱦᱟᱭ ᱠᱚ -ᱼ ᱛᱟᱦᱚᱞᱮ
ᱛᱚ ᱞᱟᱹᱭ ᱞᱮᱠᱷᱟᱱ ᱟᱞᱮ ᱥᱮᱫ ᱦᱚᱸ ᱢᱩᱱᱤᱥ ᱫᱚᱠᱚ ᱠᱟᱹᱢᱤᱭ ᱫᱟ ᱢᱟᱱᱮ ᱠᱟᱹᱢᱤ ᱦᱚᱪᱚᱭᱮᱫ ᱠᱚᱣᱟ᱾ ᱟᱨ ᱱᱚᱝᱠᱟ ᱚᱠᱚᱭᱟᱜ ᱡᱟᱹᱥᱛᱤ
ᱵᱟᱹᱭᱦᱟᱹᱲ ᱥᱮ ᱠᱷᱮᱛ ᱢᱮᱱᱟᱜ ᱛᱟᱭᱟ ᱡᱩᱢᱤ ᱡᱟᱭᱜᱟ ᱛᱳ ᱩᱱᱤ ᱫᱚ ᱢᱩᱱᱤᱥ ᱟᱛᱮᱜ ᱜᱮ ᱦᱩᱲᱩᱭ ᱨᱚᱦᱚᱭ ᱪᱚᱭᱮᱫ ᱠᱚᱣᱟ᱾
ᱚᱱᱠᱟ ᱜᱮ᱾ ᱵᱮᱥᱤ ᱠᱷᱮᱛ ᱠᱚ ᱛᱟᱦᱮᱸ ᱞᱮᱱ ᱠᱷᱟᱱ ᱢᱟ ᱮᱠᱟᱭ ᱛᱮᱢᱟ ᱵᱟᱢ ᱯᱩᱨᱟᱹᱜ ᱜᱮᱭᱟ᱾
ᱦᱮᱸ᱾ ᱛᱚ ᱟᱯᱮ ᱥᱮᱫ ᱫᱚ ᱢᱟᱱᱮ ᱚᱱᱟ ᱤᱭᱟᱹ ᱛᱤ ᱛᱮᱠᱚ ᱜᱮᱫᱟ ᱥᱮ ᱱᱤᱝᱠᱟ ᱟᱨᱦᱚ ᱢᱮᱥᱤᱱ ᱛᱮ ᱱᱚᱝᱠᱟ ᱜᱮᱜ ᱪᱩᱭ ᱫᱟᱠᱚ?
ᱦᱮᱸ ᱢᱮᱥᱤᱱ ᱛᱮᱦᱚᱸ ᱠᱚ ᱜᱮᱫ ᱜᱮᱭᱟ, ᱟᱵᱟᱨ ᱤᱭᱟᱹ ᱛᱮᱦᱚᱸ ᱢᱟᱱᱮ ᱛᱤ ᱛᱮᱦᱚᱸ ᱠᱚ ᱜᱮᱫ ᱜᱮᱭᱟ, ᱡᱷᱚᱛᱚ ᱜᱮ᱾ ᱡᱩᱫᱤ ᱡᱟᱦᱟᱸᱭ ᱚᱱᱠᱟ ᱚᱱᱮ ᱟᱫᱚᱢ ᱥᱮᱫ ᱫᱚ ᱫᱟᱜᱽ ᱛᱟᱦᱮᱱ ᱜᱮᱭᱟᱭ ᱥᱮ ᱦᱳᱲᱳ ᱠᱚ ᱵᱮᱞᱤ ᱠᱟᱛᱮᱜ᱾ ᱟᱫᱚ ᱛᱚᱠᱷᱚᱱ ᱫᱚ ᱛᱤ ᱛᱮᱫᱚ ᱩᱱᱟᱹᱜ ᱪᱟᱬ ᱫᱚ ᱵᱟᱝ ᱤᱨᱳᱚᱜᱼᱟ ᱛᱚ ᱚᱱᱟ ᱛᱚᱠᱷᱚᱱ ᱫᱚ ᱜᱟᱹᱰᱤ ᱛᱮᱜᱮ ᱠᱚ ᱤᱨ ᱦᱚᱪᱚᱭᱟ ᱢᱮᱥᱤᱱ ᱛᱮᱜᱮ ᱟᱨᱠᱤ᱾
ᱦᱩᱸ ᱟᱪᱪᱷᱟ, ᱟᱪᱪᱷᱟ᱾ ᱟᱫᱚ ᱚᱱᱮ ᱚᱱᱠᱟ ᱫᱟᱜ ᱡᱟᱹᱥᱛᱤ ᱞᱮᱠᱷᱟᱱ ᱫᱚ ᱚᱱᱮ ᱵᱟᱹᱭᱦᱟᱹᱲ ᱠᱚᱨᱮ ᱡᱟᱣᱨᱟᱜᱼᱟ ᱛᱚ, ᱛᱚ ᱚᱱᱟ ᱠᱷᱟᱹᱛᱤᱨ ᱛᱮ ᱢᱮᱥᱤᱱ ᱛᱮᱠᱩ ᱜᱮᱫ ᱦᱚᱪᱚᱭᱟ᱾ ᱟᱨ ᱠᱤᱪᱷᱩ ᱠᱚᱫᱚ ᱢᱮᱱᱟᱜ ᱠᱚᱣᱟ ᱱᱤᱡᱮᱨ ᱞᱟᱹᱜᱤᱫ᱾ ᱵᱩᱥᱩᱵ ᱯᱟᱞᱟ ᱦᱩᱭᱩᱜ ᱢᱟ ᱡᱮᱢᱚᱱ, ᱵᱩᱥᱩᱵ ᱠᱚ ᱜᱟᱹᱭ ᱰᱟᱝᱨᱟ ᱠᱚ ᱡᱚᱢ ᱦᱚᱪᱚ ᱠᱚᱣᱟ, ᱱᱤᱭᱟᱹ ᱦᱚᱸᱠᱚ ᱟᱞᱮ ᱥᱮᱫ ᱦᱚᱸᱠᱚ ᱧᱮᱞ ᱠᱟᱜ ᱠᱚᱣᱟᱹᱧ
ᱦᱮᱸ ᱟᱨ ᱜᱟᱹᱰᱤ ᱛᱮᱢ ᱤᱨ ᱚᱪᱚ ᱞᱮᱠᱷᱟᱱᱡ ᱢᱟ ᱵᱩᱥᱩᱵ ᱠᱚ ᱢᱟ ᱵᱟᱝ ᱧᱟᱢᱚᱜ ᱟ ᱥᱮ ᱚᱱᱟ ᱠᱚᱫᱚ᱾ ᱱᱤᱡᱮ ᱛᱮ ᱟᱞᱮ ᱦᱚ ᱫᱟᱹᱭ ᱱᱤᱡᱮ ᱛᱮᱜᱮ ᱞᱮ ᱤᱨᱮᱫ ᱛᱟᱦᱮᱱᱟ, ᱛᱚᱠᱷᱚᱱ ᱰᱟᱹᱝᱨᱤ ᱠᱚ ᱛᱟᱦᱮᱸ ᱠᱟᱱᱟ ᱮᱠᱷᱚᱱ ᱫᱚ ᱰᱟᱹᱝᱨᱤ ᱠᱚ ᱵᱟᱹᱱᱩᱜ ᱠᱚᱛᱮ ᱜᱟᱹᱰᱤ ᱛᱮᱜᱮ ᱞᱮ ᱦᱮᱸ ᱚᱠᱛᱚ ᱦᱚᱸ ᱦᱩᱭ ᱟᱠᱟᱱᱟ᱾